ᱦᱮᱞᱳ ᱜᱚᱝᱠᱮ ᱡᱚᱸᱦᱟᱨ ᱜᱮ᱾
ᱦᱳᱭ ᱪᱤᱠᱟᱹ ᱚᱰᱤᱭᱳ ᱠᱞᱤᱭᱟᱨ ᱜᱮ ᱟᱸᱡᱚᱢᱚᱜ ᱠᱟᱱᱟ?
ᱦᱮᱸ ᱠᱞᱤᱭᱟᱨ ᱟᱸᱡᱚᱢᱚᱜ ᱠᱟᱱᱟ᱾
ᱟᱪᱪᱷᱟ ᱛᱟᱦᱚᱞᱮ ᱪᱤᱠᱟᱹ ᱦᱩᱭᱩᱜ ᱠᱟᱱᱟ ᱱᱤᱛᱚᱜ ᱫᱚ ᱡᱚᱢ ᱵᱟᱲᱟ ᱠᱚ ᱦᱳᱭ ᱮᱱᱟ
ᱦᱩᱸ ᱡᱚᱢ ᱵᱟᱲᱟ ᱦᱩᱭ ᱟᱠᱟᱱᱟ ᱫᱩᱲᱩᱵ ᱵᱟᱲᱟ ᱦᱩᱭ ᱟᱠᱟᱱᱟ
ᱚ ᱟᱪᱪᱷᱟ ᱦᱮᱸ ᱢᱟ ᱫᱚᱦᱚᱭ ᱫᱟᱹᱧ ᱱᱤᱛᱚᱜ ᱫᱚ ᱮᱻ ᱱᱤᱛᱚᱜ ᱫᱚ ᱮᱢᱱᱤ ᱫᱩᱲᱩᱵ ᱵᱟᱲᱟ ᱜᱮ ᱡᱟᱦᱟᱱᱟᱜ ᱠᱟᱹᱢᱤ ᱫᱚ ᱵᱟᱝ ᱟᱻ ᱦᱚᱭ ᱡᱚᱢ ᱵᱟᱲᱟ ᱠᱚ ᱦᱩᱭ ᱠᱟᱱᱟ ᱚᱱᱛᱮ ᱦᱚᱭ ᱨᱤᱢᱤᱞ ᱠᱚᱫᱚ ᱚᱠᱟ ᱞᱮᱠᱟ ᱯᱷᱟᱨᱪᱟ ᱜᱮ
ᱦᱳᱭ ᱨᱤᱢᱤᱞ ᱫᱚ ᱦᱚᱞᱟᱭ ᱫᱟᱜ ᱞᱮᱜᱼᱟ ᱛᱮᱦᱮᱧ ᱫᱚ ᱥᱤᱛᱩᱝ ᱟᱞᱮ ᱫᱚᱢᱮ
ᱚ ᱟᱪᱪᱷᱟ ᱟᱪᱪᱷᱟ ᱟᱪᱪᱷᱟ ᱦᱳᱭ ᱢᱟᱱᱮ ᱱᱤᱛᱚᱜ ᱫᱚᱼᱼ ᱫᱟᱜ ᱫᱚ ᱚᱱᱠᱟ ᱫᱟᱜ ᱫᱚ ᱵᱟᱭ ᱫᱟᱜ ᱮᱫᱟ ᱡᱮ, ᱦᱮᱸ ᱵᱚᱨᱥᱟ ᱨᱮᱭᱟᱜ ᱫᱟᱜ ᱚᱱᱟ ᱫᱟᱜ ᱫᱚ ᱵᱟᱹᱱᱩᱜᱼᱟ ᱱᱤᱛᱚᱜ ᱢᱟᱱᱮ ᱥᱤᱛᱩᱝ ᱜᱮ ᱱᱤᱛᱚᱜ ᱫᱚ ᱵᱮᱥᱤᱜ ᱠᱟᱱᱟ
ᱦᱮᱸ ᱥᱤᱛᱩᱝ ᱜᱮ ᱰᱷᱮᱨ ᱱᱮᱛᱚᱝ ᱫᱚ ᱫᱟᱜ ᱫᱚ ᱚᱱᱠᱟ ᱫᱚ ᱵᱟᱭ ᱫᱟᱜ ᱫᱟ ᱱᱚᱜᱚᱭ ᱫᱚᱥ ᱢᱤᱱᱤᱴ ᱞᱮᱠᱟᱭ ᱫᱟᱜ ᱫᱟ ᱟᱨᱚᱭ ᱥᱤᱛᱩᱝ ᱫᱟ ᱡᱟᱦᱟᱸ ᱱᱤᱛᱚᱝ ᱫᱚ ᱵᱚᱨᱥᱟ ᱫᱟᱜ ᱫᱚᱨᱠᱟᱨ ᱥᱮ
ᱦᱳᱭ ᱦᱳᱭ ᱵᱚᱨᱥᱟ ᱠᱚᱫᱚ ᱪᱟᱵᱟ ᱤᱫᱤᱜ ᱠᱟᱱᱟ ᱟᱵᱚ ᱦᱚᱸ ᱢᱟᱱᱮ ᱚᱱᱠᱟ ᱜᱮ ᱵᱚᱱ ᱠᱟᱹᱢᱤᱭ ᱫᱟᱵᱚᱱ ᱫᱚᱢᱮ ᱵᱟᱡᱟᱨ ᱠᱚ ᱜᱟᱹᱰᱤ ᱜᱷᱚᱲᱟ ᱛᱮᱵᱚᱱ ᱯᱮᱨᱮᱡ ᱠᱚᱜ ᱠᱟᱱᱟ ᱟᱨ ᱫᱟᱨᱮ ᱯᱟᱞᱟ ᱠᱚ ᱵᱚᱱ ᱢᱟᱜ ᱪᱟᱵᱟᱭ ᱫᱟ ᱟᱫᱚᱼᱼ ᱦᱮᱸ ᱚᱱᱠᱟ ᱜᱮ ᱦᱳᱭ ᱦᱳᱭ ᱦᱳᱭ
ᱢᱟᱹᱱᱢᱤᱭᱟᱜ ᱵᱷᱩᱞ ᱛᱮ ᱜᱮ ᱵᱚᱨᱥᱟ ᱫᱚ ᱵᱟᱭ ᱟᱬᱜᱚᱱ ᱠᱟᱱᱟ
ᱦᱳᱭ ᱟᱨ ᱥᱤᱛᱩᱝ ᱠᱚ ᱞᱚᱞᱚ ᱥᱤᱛᱩᱝ ᱠᱚ ᱜᱮ ᱵᱮᱥᱤ ᱤᱫᱤᱜ ᱠᱟᱱᱟ
ᱦᱮᱸ ᱛᱟᱨᱯᱚᱨ ᱟᱹᱛᱩ ᱫᱤᱥᱚᱢ ᱫᱚ ᱚᱠᱟ ᱨᱮ?
ᱦᱮᱸ ᱟᱹᱛᱩ ᱫᱤᱥᱚᱢ ᱫᱚ ᱤᱧᱟᱹᱜ ᱫᱚ ᱚᱱᱟ ᱢᱮᱫᱽᱱᱤᱯᱩᱨ ᱢᱮᱫᱽᱱᱤᱯᱩᱨ ᱜᱳᱲᱵᱮᱛᱟ ᱟᱢ ᱫᱚ ᱛᱟᱦᱞᱮ
ᱟᱹᱧ ᱫᱚ ᱱᱟᱜ ᱟᱭ ᱯᱩᱨᱩᱞᱤᱭᱟᱹ ᱡᱮᱞᱟ
ᱚ ᱟᱪᱪᱷᱟ ᱟᱪᱪᱷᱟ ᱛᱟᱦᱞᱮ
ᱟᱡᱚᱫᱤᱭᱟᱹ ᱵᱩᱨᱩᱼᱼ
ᱚ ᱟᱪᱪᱷᱟ ᱟᱪᱪᱷᱟ ᱟᱪᱪᱷᱟ ᱟᱡᱚᱫᱤᱭᱟᱹ ᱵᱩᱨᱩ ᱫᱚ ᱛᱟᱦᱞᱮ ᱛᱤᱱᱟᱹᱜ ᱥᱟᱺᱜᱤᱧᱼᱟ ᱚᱸᱰᱮ ᱠᱷᱚᱱ ᱫᱚ ᱚᱲᱟᱜ ᱠᱷᱚᱱ ᱫᱚ
ᱟᱞᱮ ᱫᱚ ᱟᱡᱚᱫᱤᱭᱟᱹ ᱵᱩᱨᱩ ᱜᱮ ᱵᱩᱨᱩ ᱪᱮᱛᱟᱱ ᱨᱮ ᱚᱲᱟᱜ ᱛᱟᱞᱮ
ᱚ ᱟᱪᱪᱷᱟ ᱟᱪᱪᱷᱟ ᱟᱪᱪᱷᱟ ᱤᱱᱠᱟᱹ ᱜᱮ ᱛᱟᱦᱮᱞᱮ ᱛᱟᱦᱞᱮ ᱠᱷᱟᱱ ᱫᱚ ᱚᱱᱟ ᱠᱚᱫᱚ ᱡᱟᱭᱜᱟ ᱠᱚᱫᱚ ᱵᱷᱟᱜᱤ ᱴᱷᱤᱠ ᱜᱮ ᱧᱮᱞ ᱴᱷᱤᱠᱟᱹ ᱦᱩᱭ ᱠᱟᱱᱟ ᱛᱟᱦᱮᱞᱮ
ᱦᱮᱸ ᱟᱞᱮ ᱥᱮᱱ ᱫᱚ ᱱᱚᱜᱼᱚᱭ ᱜᱤᱫᱽᱨᱟᱹ ᱠᱷᱚᱱᱟᱜ ᱦᱟᱨᱟ ᱵᱩᱨᱩ ᱦᱩᱭ ᱠᱟᱱᱟ ᱥᱮ ᱱᱚᱰᱮ ᱜᱮᱼᱼ ᱚᱱᱟᱛᱮ ᱵᱷᱟᱹᱜᱤ ᱜᱮ ᱧᱮᱞ ᱦᱩᱭ ᱠᱟᱱᱟ᱾
ᱦᱮᱸ ᱛᱟᱦᱚᱞᱮ ᱠᱷᱟᱱ ᱫᱚ ᱠᱟᱹᱴᱤᱡ ᱛᱟᱦᱚᱞᱮ ᱡᱩᱫᱤᱢ ᱞᱟᱹᱭᱟ ᱚᱠᱟ ᱞᱮᱠᱟᱱᱟᱜ ᱚᱱᱟ ᱡᱟᱭᱜᱟ ᱠᱚ ᱛᱟᱯᱮ ᱛᱟᱦᱮᱱ
ᱡᱟᱭᱜᱟ ᱫᱚ ᱟᱞᱮ ᱫᱚ ᱵᱩᱨᱩ ᱛᱮᱜᱮ ᱯᱮᱨᱮᱡ ᱟᱠᱟᱱ ᱛᱟᱞᱮᱭᱟ᱾
ᱚ
ᱜᱚᱴᱟ ᱮᱠᱫᱚᱢ ᱵᱩᱨᱩ ᱪᱮᱛᱟᱱ ᱨᱮᱜᱮ ᱚᱲᱟᱜ ᱫᱩᱣᱟᱹᱨ᱾ ᱯᱟᱹᱦᱤᱞ ᱦᱟᱯᱲᱟᱢ ᱠᱚᱠᱚ ᱦᱮᱡ ᱠᱟᱛᱮ ᱢᱟᱜ ᱥᱟᱯᱷᱟ ᱠᱟᱛᱮ ᱠᱚ ᱚᱲᱟᱜ ᱫᱩᱣᱟᱹᱨ ᱠᱟᱫᱟ᱾ ᱚᱱᱟ ᱛᱮᱜᱮ ᱟᱞᱮ ᱦᱚᱸ ᱱᱤᱛᱚᱜ ᱦᱚᱸ ᱢᱮᱱᱟᱜ ᱞᱮᱜᱮᱭᱟ
ᱦᱚᱭ ᱟᱵᱚ ᱫᱚ ᱚᱱᱠᱟᱜ ᱜᱮ ᱢᱟᱱᱮ ᱵᱩᱨᱩ ᱠᱚ ᱵᱤᱨ ᱠᱚ ᱚᱱᱟ ᱠᱚ ᱚᱱᱟ ᱠᱚ ᱡᱟᱯᱟᱜ ᱨᱮᱜᱮ ᱟᱵᱚ ᱫᱚᱵᱚᱱ ᱚᱲᱟᱜᱚᱜᱼᱟ᱾
ᱦᱮᱸ ᱟᱵᱚ ᱥᱟᱱᱛᱟᱲ ᱦᱚᱯᱚᱱ ᱫᱚ ᱚᱱᱟ ᱜᱮᱵᱚᱱ ᱠᱩᱥᱤᱭᱟᱜ ᱠᱟᱱ ᱛᱟᱦᱮᱸ ᱯᱟᱹᱦᱤᱞ ᱫᱚ ᱚᱠᱟᱨᱮ ᱜᱟᱰᱟ ᱢᱩᱰᱩ
ᱦᱩᱸ ᱦᱩᱸ ᱦᱮᱸ ᱦᱳᱭ ᱟᱨᱚ ᱚᱱᱟ ᱚᱱᱟ ᱡᱤᱱᱤᱥ ᱠᱚᱜᱮ ᱵᱷᱟᱜᱮᱭᱟ᱾ ᱠᱟᱨᱚᱱ ᱵᱟᱡᱟᱨ ᱨᱮᱭᱟᱜ ᱡᱤᱭᱚᱱ ᱫᱚ ᱚᱱᱟ ᱦᱚᱲᱢᱚ ᱞᱟᱹᱜᱤᱫ, ᱢᱚᱱᱮ ᱞᱟᱹᱜᱤᱫ ᱫᱚ ᱩᱱᱟᱹᱜ ᱵᱟᱝ ᱴᱷᱤᱠᱟ᱾ ᱛᱟᱦᱮᱱᱟ ᱟᱹᱰᱤ ᱠᱤᱪᱷᱩ ᱦᱚᱨᱚᱜ ᱵᱟᱸᱫᱮ ᱟᱹᱰᱤ ᱠᱤᱪᱷᱩ ᱵᱚᱱ ᱧᱟᱢ ᱟᱵᱚᱱ ᱠᱤᱱᱛᱩ ᱡᱤᱭᱚᱱ ᱫᱚ ᱵᱩᱨᱩ ᱵᱤᱨ ᱨᱮᱭᱟᱜ ᱜᱮ ᱵᱷᱟᱜᱮᱭᱟ᱾
ᱦᱮᱸ ᱡᱤᱭᱚᱱ ᱫᱚ ᱢᱟᱱᱮ ᱵᱩᱨᱩ ᱵᱤᱨ ᱨᱮᱱᱟᱜ ᱥᱚᱸᱫᱷᱟᱲ ᱡᱟᱦᱟᱸ ᱦᱚᱭ ᱦᱤᱥᱤᱫ ᱧᱟᱢᱚᱜᱼᱟ ᱵᱟᱝ,
ᱦᱳᱭ ᱦᱳᱭ᱾
ᱚᱱᱟ ᱛᱮᱜᱮ ᱢᱚᱱᱮ ᱡᱤᱣᱤ ᱠᱚ ᱡᱤᱭᱟᱹᱲᱚᱜᱼᱟ ᱵᱟᱝᱸ ᱥᱮ, ᱟᱨ ᱵᱟᱡᱟᱨ ᱨᱮᱱᱟᱜ ᱫᱚ ᱦᱟᱱᱟ ᱥᱟᱰᱮ ᱱᱟ ᱥᱟᱰᱮ ᱛᱮᱜᱮ ᱢᱚᱱᱮ ᱡᱤᱣᱤ ᱠᱚ
ᱦᱳᱭ ᱫᱷᱩᱸᱣᱟᱹ ᱫᱷᱩᱲᱤ, ᱦᱳᱭ ᱫᱷᱩᱸᱣᱟᱹ ᱫᱷᱩᱲᱤ ᱠᱚ ᱢᱟᱱᱮ ᱚᱱᱟ ᱠᱚᱫᱚ ᱮᱸ ᱦᱚᱲᱢᱚ ᱴᱷᱤᱠ ᱵᱟᱭ ᱫᱚᱦᱚᱭᱟ᱾
ᱦᱩᱸ᱾ ᱟᱨ ᱱᱮᱛᱟᱨ ᱨᱮᱱ ᱚᱞᱚᱜ ᱡᱤᱭᱚᱱ ᱨᱮᱱ ᱜᱤᱫᱟᱹᱨ ᱫᱚ ᱪᱟᱹᱠᱨᱤ ᱵᱟᱹᱠᱨᱤ ᱠᱚ ᱧᱟᱢᱮᱫ ᱠᱷᱟᱱ ᱫᱚ ᱵᱟᱡᱟᱨ ᱥᱟᱦᱟᱨ ᱨᱮᱜᱮ ᱠᱚ ᱪᱟᱞᱟᱜ ᱠᱟᱱᱟ᱾
ᱦᱳᱭ᱾
ᱟᱹᱛᱩ ᱚᱲᱟᱜ ᱨᱮ ᱟᱭᱳ ᱵᱟᱵᱟ ᱫᱚᱦᱚ ᱠᱟᱛᱮᱜ ᱠᱚ ᱵᱟᱡᱟᱨ ᱥᱟᱦᱟᱨ ᱥᱮᱫ ᱠᱚ ᱛᱟᱲᱟᱢ ᱮᱫᱟ, ᱦᱮᱸ᱾ ᱚᱱᱠᱟ ᱫᱚ ᱱᱮᱛᱟᱨ ᱫᱚ ᱧᱮᱞᱚᱜᱚᱜ ᱠᱟᱱ ᱜᱮᱭᱟ ᱱᱤᱛᱚᱝᱼᱟᱜ ᱵᱚᱨᱛᱚᱢᱟᱱ ᱯᱚᱨᱤᱥᱛᱷᱤᱛᱤ ᱨᱮ ᱡᱟᱦᱟᱸ ᱪᱟᱞᱟᱜ ᱠᱟᱱᱟ ᱥᱮ,
ᱦᱮᱸ ᱦᱮᱸ᱾
ᱛᱟᱦᱚᱞᱮ ᱠᱷᱟᱱ ᱫᱚ ᱦᱚᱞᱟ ᱫᱚ ᱦᱩᱞ ᱢᱟᱦᱟ ᱠᱚ ᱯᱟᱨᱚᱢᱮᱱᱟ ᱚᱠᱟ ᱞᱮᱠᱟ ᱛᱟᱦᱚᱞᱮ ᱯᱟᱞᱟᱣ ᱠᱚ ᱦᱩᱭᱱᱟ?
ᱦᱩᱞ ᱢᱟᱦᱟ ᱯᱟᱞᱟᱣ ᱦᱩᱭᱮᱱ ᱜᱮᱭᱟ, ᱢᱚᱴᱟ ᱫᱟᱜ ᱡᱟᱲᱤ ᱠᱮᱜ-ᱟᱭ ᱥᱮ ᱚᱱᱟᱛᱮ ᱦᱚᱸ ᱵᱮᱥ ᱫᱚ ᱵᱟᱝ᱾ ᱯᱟᱞᱟ ᱫᱟᱲᱮ ᱦᱩᱭᱱᱟ᱾
ᱚ ᱟᱪᱪᱷᱟ ᱟᱪᱪᱷᱟ ᱟᱞᱮ ᱦᱚᱸ ᱢᱚᱴᱟᱢᱩᱴᱤ ᱞᱮ ᱯᱟᱞᱟᱣ ᱠᱮᱫ ᱜᱮᱭᱟ᱾ ᱟᱞᱮ ᱫᱚ ᱢᱟᱱᱮ ᱟᱫᱚ ᱤᱭᱟᱹ ᱛᱚ ᱢᱟᱱᱮ ᱤᱥᱠᱩᱞ ᱛᱚ ᱟᱫᱚ ᱵᱚᱸᱜᱟ ᱵᱩᱨᱩ ᱫᱚ ᱚᱱᱠᱟ ᱫᱚ ᱵᱟᱝ ᱦᱩᱭ ᱞᱮᱱᱟ ᱟᱫᱚ ᱚᱱᱟ ᱪᱤᱛᱟᱹᱨ ᱠᱚᱨᱮᱜ ᱵᱟᱦᱟ ᱢᱟᱞᱟ ᱟᱨᱟᱣ, ᱮᱸ ᱫᱷᱩᱯ ᱠᱚ ᱟᱛᱟᱨ ᱚᱱᱟ ᱠᱚᱜᱮ ᱦᱩᱭᱮᱱᱟ᱾ ᱟᱨ ᱮᱸ ᱜᱚᱝᱠᱮ ᱠᱚ ᱟᱨᱦᱚᱸ ᱜᱟᱹᱠᱷᱩᱹᱲᱟᱱ ᱠᱚ ᱫᱟᱢᱟᱱ ᱫᱟᱢᱟᱱ ᱠᱟᱛᱷᱟ ᱠᱚᱠᱚ ᱞᱟᱹᱭᱟᱫ ᱞᱮᱭᱟ, ᱟᱨᱦᱚᱸ ᱯᱟᱹᱴᱷᱩᱣᱟᱹ ᱠᱚᱦᱚᱸ ᱚᱱᱮ ᱢᱟᱱᱮ ᱥᱮᱨᱮᱧ ᱠᱚ ᱚᱱᱚᱬᱦᱮ ᱠᱚ ᱮᱢᱟᱱ ᱠᱟᱛᱷᱟ ᱠᱚᱠᱚ ᱮᱢᱟᱱ ᱠᱚᱠᱚ ᱥᱟᱯᱲᱟᱣ ᱞᱮᱫᱼᱟ ᱠᱚ᱾
ᱠᱮᱜ-ᱟ ᱯᱮ ᱵᱟᱝ?
ᱦᱳᱭ ᱦᱳᱭ ᱚᱱᱟ ᱠᱚ ᱦᱩᱭᱮᱱᱟ, ᱢᱟᱱᱮ ᱮᱸ
ᱛᱟᱯᱚᱨ ᱚᱞᱚᱜ ᱚᱞᱚᱜ ᱡᱤᱭᱚᱱ ᱫᱚ ᱛᱤᱱᱟᱹᱜ ᱥᱟᱺᱜᱤᱧ ᱥᱮ ᱮᱢ ᱚᱞᱚᱜ?
ᱦᱮᱸ ᱚᱞᱚᱜ ᱡᱤᱭᱚᱱ ᱫᱚ ᱦᱳᱭ ᱦᱚᱸᱜᱼᱚᱭ ᱛᱷᱚᱲᱟ ᱦᱮᱸ ᱚᱞᱚᱜ ᱫᱚ ᱪᱟᱞᱟᱜ ᱠᱟᱱ ᱜᱮᱭᱟ᱾
ᱚ᱾
ᱟᱨ ᱛᱟᱦᱚᱞᱮ ᱮᱸ ᱪᱮᱫ ᱠᱚ ᱞᱟᱹᱭᱟ, ᱦᱩᱸ ᱾ ᱡᱟᱦᱟᱱᱟᱜ ᱠᱚ ᱚᱱᱩᱥᱴᱷᱟᱱ ᱠᱚ ᱮᱫ ᱥᱟᱯᱲᱟᱣ ᱞᱮᱜᱼᱟ ᱠᱚ ᱥᱮ ᱵᱟᱝ?
ᱚᱱᱩᱥᱴᱷᱟᱱ ᱠᱚᱫᱚ ᱥᱟᱯᱲᱟᱣ ᱦᱩᱭ ᱞᱮᱱ ᱜᱮᱭᱟ ᱟᱫᱚ ᱵᱟᱝᱞᱮ ᱠᱚᱨᱟᱣ ᱫᱟᱲᱮᱭᱟᱫᱟ ᱚᱱᱩᱥ ᱴᱟ ᱫᱚ ᱟᱯᱮ ᱞᱮᱠᱟᱜᱮ ᱟᱞᱮ ᱦᱚᱸ ᱚᱝᱠᱟ ᱾ ᱢᱟᱞᱟ ᱠᱚ ᱟᱨᱟᱣ ᱠᱟᱛᱮᱜ ᱫᱷᱩᱯ ᱠᱚ ᱡᱮᱨᱮᱫ ᱠᱟᱛᱮᱜ ᱜᱮ ᱵᱚᱸᱜᱟ ᱵᱩᱨᱩ ᱠᱟᱛᱮᱫ ᱜᱮ ᱠᱟᱹᱢᱤ ᱦᱚᱨᱟ ᱫᱚᱞᱮ ᱯᱟᱨᱚᱢ ᱠᱮᱜᱼᱟ ᱾
ᱚ ᱟᱪᱪᱷᱟ ᱟᱪᱪᱷᱟ, ᱦᱳᱭ ᱢᱟᱱᱮ ᱱᱚᱣᱟ ᱠᱚᱫᱚ ᱦᱮᱸ ᱟᱵᱚ ᱫᱚ ᱯᱟᱞᱟᱣ ᱫᱚ ᱞᱟᱹᱠᱛᱤ ᱠᱟᱱ ᱜᱮᱭᱟ, ᱢᱟᱱᱮ ᱩᱭᱦᱟᱹᱨ ᱫᱚᱦᱚ ᱞᱮᱠᱟᱱᱟᱜ ᱩᱭᱦᱟᱹᱨ ᱫᱚᱦᱚ ᱞᱟᱹᱠᱛᱤ ᱠᱟᱱ ᱛᱟᱵᱚᱱᱟ ᱾
ᱛᱟᱲᱟ ᱠᱚᱱ ᱫᱚ
ᱦᱩᱸ, ᱩᱭᱦᱟᱹᱨ ᱫᱚᱦᱚ ᱞᱟᱹᱠᱛᱤ ᱠᱟᱱ ᱛᱟᱵᱚᱱᱟ, ᱮᱠᱷᱟᱱ ᱟᱵᱚᱜᱮ ᱡᱩᱫᱤ ᱵᱚᱱ ᱦᱤᱲᱤᱧᱟ, ᱛᱟᱦᱚᱞᱮ ᱠᱷᱟᱱ ᱫᱚ ᱮᱴᱟᱜ ᱦᱚᱲ ᱫᱚ ᱪᱟᱜ ᱠᱚ ᱩᱭᱦᱟᱹᱨ ᱫᱚᱦᱭᱟ ᱾
ᱦᱮᱸ ᱢᱟᱱᱮ ᱟᱵᱚ ᱱᱤᱛᱚᱜ ᱟᱵᱚ ᱯᱨᱚᱡᱚᱱᱢᱚ ᱨᱮ ᱡᱟᱦᱟᱸ ᱛᱤᱱᱟᱹᱜ ᱦᱮᱱᱟᱜ ᱵᱚᱱᱟ ᱟᱵᱚ ᱯᱟᱹᱴᱷᱩᱣᱟᱹ ᱠᱚ, ᱟᱵᱚ ᱡᱩᱫᱤ ᱵᱟᱵᱚᱱ ᱢᱟᱱᱟᱣᱟ ᱛᱟᱦᱚᱞᱮ ᱟᱵᱚ ᱯᱚᱨᱮ ᱡᱟᱦᱟᱸᱭ ᱠᱚ ᱦᱤᱡᱩᱜ ᱠᱟᱱᱟ ᱩᱱᱠᱩ ᱫᱚ ᱪᱤ ᱠᱟᱹ ᱛᱮᱠᱚ ᱵᱩᱡᱟ ᱡᱮ ᱥᱤᱫᱩ ᱠᱟᱺᱦᱩ ᱪᱟᱸᱫᱽ ᱵᱷᱳᱭᱨᱳᱵᱽ ᱪᱮᱞᱮ ᱠᱤᱱ ᱛᱟᱦᱮᱸ ᱞᱮᱱᱟ? ᱟᱵᱚ ᱞᱟᱹᱭ ᱠᱟᱛᱮᱫ ᱜᱮ ᱥᱮ ᱩᱱᱠᱩ ᱠᱚᱦᱚᱸ ᱠᱚ ᱥᱮᱬᱟᱭᱟ ᱥᱮ ᱾ ᱚᱠᱚᱭ ᱠᱚᱫᱚ ᱠᱚ ᱞᱟᱹᱭ ᱠᱟᱛᱮᱜ ᱜᱮ ᱩᱱᱠᱩ ᱠᱚᱦᱚᱸ ᱠᱚ ᱢᱚᱱᱮᱭᱟ ᱡᱮ ᱦᱮᱸ ᱪᱤᱞᱤᱠᱤᱱ ᱛᱟᱦᱮᱸ ᱞᱮᱱᱟ ᱩᱱᱠᱩᱣᱟᱜ ᱦᱚᱸ ᱪᱮᱥᱴᱟ ᱛᱟᱦᱮᱱ ᱛᱟ ᱠᱚᱣᱟ ᱡᱮ ᱱᱩᱭ ᱩᱨᱩᱢ ᱱᱟ, ᱯᱟᱲᱦᱟᱣ ᱠᱟᱛᱮᱫ ᱥᱮ ᱦᱚᱲ ᱴᱷᱮᱱ ᱠᱷᱚᱱᱟᱜ ᱠᱩᱠᱞᱤ ᱠᱟᱛᱮᱫ ᱾
ᱦᱳᱭ ᱦᱳᱭ ᱾
ᱵᱟ!
ᱱᱚᱣᱟ ᱨᱮᱭᱟᱜ ᱦᱩᱞ ᱢᱟᱦᱟ ᱨᱮᱭᱟᱜ ᱜᱩᱨᱩᱛᱛᱚ ᱦᱚᱸ ᱢᱟᱱᱮ ᱩᱱᱟᱹᱜ ᱫᱟᱢᱟᱱ ᱫᱚ ᱫᱟᱢᱟᱱᱟᱜ ᱡᱤᱱᱤᱥ ᱠᱟᱱᱟ ᱾
ᱠᱟᱨᱚᱱ ᱟ-ᱟᱨᱚ ᱠᱷᱟᱹᱞᱤ ᱡᱮ ᱛᱤᱨᱤᱥᱮ ᱡᱩᱱ ᱴᱩᱠᱩᱱ ᱜᱮ ᱚᱝᱠᱟ ᱦᱩᱞ ᱢᱟᱦᱟ ᱞᱟᱹᱲᱦᱟᱹᱭ ᱦᱩᱭ ᱞᱮᱱᱟ ᱚᱱᱟ ᱴᱩᱠᱩᱱ ᱫᱚ ᱵᱟᱝ ᱾ ᱚᱱᱟ ᱠᱷᱚᱱ ᱦᱚᱸ ᱟᱹᱰᱤ ᱞᱟᱦᱟ ᱠᱷᱚᱱᱜᱮ ᱞᱟᱹᱲᱦᱟᱹᱭ ᱠᱚᱫᱚᱵᱚᱱ ᱟᱵᱚ ᱥᱟᱱᱛᱟᱲ ᱠᱚ ᱮᱸᱻ ᱥᱤᱫᱩ ᱠᱟᱹᱱᱩᱣᱟᱜ ᱟᱹᱭᱩᱨ ᱛᱮ ᱚᱱᱟ ᱫᱚ ᱪᱟᱞᱟᱣ ᱤᱫᱤᱜ ᱠᱟᱱ ᱛᱟᱦᱮᱸᱫ, ᱦᱮᱸ ᱡᱮᱢᱚᱱ ᱦᱩᱭᱩᱜ ᱠᱟᱱᱟ ᱮᱸ ᱛᱤᱱᱟᱹᱜ ᱞᱟᱦᱟ ᱠᱷᱚᱱ ᱪᱟᱞᱟᱜ ᱠᱟᱱ ᱛᱟᱦᱮᱸᱫ, ᱮᱸ ᱯᱳᱭᱞᱳ ᱫᱚ ᱛᱤᱞᱠᱟᱹ ᱢᱟᱺᱡᱷᱤ ᱩᱱᱤ ᱫᱚ ᱥᱟᱛᱚᱨᱚᱥᱚ ᱮᱠᱟᱛᱛᱳᱨ ᱩᱱᱟᱹᱜ ᱞᱟᱦᱟᱨᱮ, ᱩᱱᱟᱹᱜ ᱞᱟᱦᱟᱨᱮ ᱩᱱᱤ ᱫᱚᱭ ᱢᱟᱱᱮ ᱤᱭᱟᱹ ᱞᱮᱫᱟᱭ ᱤᱝᱨᱮᱡᱽ ᱵᱤᱨᱩᱫᱽᱫᱷᱮ ᱛᱤᱸᱜᱩ ᱞᱮᱱᱟᱭ ᱾
ᱦᱮᱸ ᱾
ᱟᱹᱭᱩᱨᱮᱜ ᱠᱚ ᱛᱟᱦᱮᱸᱜᱼᱮ ᱾ ᱟᱫᱚ ᱩᱱᱟᱹᱜ ᱩᱱᱟᱹᱜ ᱞᱟᱦᱟ ᱨᱮᱭᱟᱜ ᱠᱟᱛᱷᱟ ᱠᱷᱟᱹᱛᱤᱨ ᱛᱮ ᱩᱱᱟᱹᱜ ᱟᱵ ᱟᱵᱚ ᱦᱚᱸ ᱴᱷᱤᱠ ᱴᱷᱟᱠ ᱵᱟᱵᱚᱱ ᱩᱭᱦᱟᱹᱨ ᱫᱚᱦᱚ ᱠᱟᱫᱟ ᱵᱟᱵᱚᱱ ᱧᱟᱢ ᱟᱠᱟᱫᱟ ᱾
ᱟᱨ ᱮᱸᱜ ᱥᱟᱛᱮᱨᱚᱥᱚ ᱟᱨ ᱥᱤᱫᱩ ᱠᱟᱹᱱᱩ ᱫᱚ ᱚᱱᱟ ᱯᱚᱨᱮ ᱯᱨᱟᱭ ᱯᱨᱟᱭ ᱯᱚᱧᱪᱟᱥ ᱥᱟᱴ ᱵᱚᱪᱷᱚᱨ ᱯᱚᱨᱮ ᱟᱴᱷᱨᱚᱥᱚ ᱯᱚᱧᱪᱟᱱᱱᱚ ᱨᱮ ᱩᱱᱠᱤᱱ ᱫᱚᱠᱤᱱ ᱞᱟᱹᱲᱦᱟᱹᱭ ᱠᱤᱱ ᱟᱹᱭ ᱟᱹᱭᱩᱨ ᱞᱮᱫ ᱵᱚᱱᱟ ᱾ ᱛᱟᱨᱢᱟᱱᱮ ᱮᱸ ᱮᱸ ᱢᱚᱴᱟᱢᱩᱴᱤ ᱩᱱᱟᱹᱜ ᱞᱟᱦᱟ ᱠᱷᱚᱱ ᱟᱵᱚᱻ ᱠᱚ ᱢᱟᱱᱮ ᱠᱚ ᱤᱝᱨᱮᱡᱽ ᱵᱤᱨᱩᱫᱽ ᱨᱮᱠᱚ ᱞᱟᱹᱲᱦᱟᱹᱭ ᱟᱹᱜᱩᱭᱮᱫ ᱛᱟᱦᱮᱸᱫ ᱾
ᱦᱮᱸ ᱾
ᱚᱱᱟ ᱠᱚ ᱠᱤ ᱟᱨ ᱱᱤᱛᱚᱝ ᱟᱵᱚᱨᱮᱱ ᱯᱚᱨᱮ ᱟᱵᱚᱨᱮᱱ ᱯᱚᱨᱮ ᱯᱚᱨᱚᱡᱚᱱᱢᱚ ᱠᱚ ᱚᱱᱟ ᱠᱚᱜᱮ ᱞᱟᱹᱭᱟᱠᱚᱣᱟᱵᱚᱱ, ᱛᱚᱵᱮ ᱥᱮ ᱚᱱᱟ ᱠᱚ ᱵᱚᱱ ᱫᱤᱥᱟᱹ ᱫᱚᱦᱚ ᱠᱟᱜᱼᱟ ᱡᱮ ᱱᱚᱣᱟ ᱠᱚᱫᱚ ᱟᱵᱚ ᱥᱟᱱᱛᱟᱲ ᱦᱩᱞ ᱧᱩᱛᱩᱢ ᱛᱮᱠᱚ ᱢᱟᱨᱮ ᱢᱟᱨᱮ ᱱᱩᱠᱩ ᱡᱟᱦᱟᱸ ᱯᱷᱨᱤᱰᱚᱢ ᱯᱷᱟᱭᱴᱟᱨ ᱵᱚᱱ ᱢᱮᱛᱟ ᱦᱟᱠᱚ ᱠᱟᱱ
ᱦᱮᱸ ᱦᱮᱸ
ᱩᱱᱠᱩ ᱠᱚᱼᱼ ᱟᱵᱚ ᱧᱩᱛᱩᱢ ᱛᱮᱠᱚ ᱛᱟᱯᱟᱢ ᱞᱮᱱᱟ ᱥᱮᱼᱼ ᱤᱝᱨᱮᱡᱽ ᱠᱚ ᱥᱟᱶ ᱛᱚᱵᱮ ᱟᱹᱱᱤᱡ ᱱᱚᱝᱠᱟ ᱱᱤᱛᱚᱝ ᱱᱚᱣᱟ ᱫᱷᱩᱲᱤ ᱫᱷᱟᱹᱨᱛᱤ ᱯᱩᱨᱤ ᱵᱚᱱ ᱞᱮᱵᱮᱫ ᱫᱟᱲᱮᱣ ᱠᱟᱫᱟ
ᱦᱳᱭ ᱦᱳᱭ ᱮᱸ ᱦᱳᱭ ᱦᱳᱭ ᱟᱨ ᱢᱟᱱᱮ ᱮ ᱛᱤᱱᱟᱹᱜ ᱜᱩᱨᱩᱛᱛᱚ ᱯᱩᱨᱱᱚ ᱛᱟᱵᱚᱱᱟ ᱮᱸ ᱞᱟᱹᱲᱦᱟᱹᱭ ᱢᱟ ᱵᱷᱟᱨᱚᱛ ᱫᱤᱥᱚᱢ ᱨᱮ ᱟᱹᱰᱤ ᱡᱟᱭᱜᱟᱨ ᱨᱮ ᱟᱹᱰᱤ ᱨᱚᱠᱚᱢ ᱞᱟᱹᱲᱦᱟᱹᱭ ᱦᱩᱭ ᱟᱠᱟᱱᱟ ᱛᱩᱵᱩ ᱨᱮᱦᱚᱸ ᱢᱟᱱᱮ ᱥᱟᱱᱛᱟᱲᱟᱜ ᱟᱵᱚᱣᱟᱜ ᱦᱩᱞ ᱫᱚ ᱩᱱᱟᱹᱜ ᱜᱩᱨᱩᱛᱛᱚ ᱯᱩᱨᱱᱚᱼᱟ ᱚᱠᱟ ᱞᱮᱠᱟ ᱡᱮ, ᱦᱮᱸ ᱩᱱ ᱥᱚᱢᱟᱹᱭ ᱠᱷᱟᱹᱞᱤ ᱥᱤᱫᱩ ᱠᱟᱱᱩ ᱩᱭᱦᱟᱹᱨ ᱞᱮᱫᱟ ᱠᱷᱟᱹᱞᱤ ᱥᱟᱱᱛᱟᱲ ᱴᱩᱠᱩᱱ ᱫᱚ ᱵᱟᱝ ᱛᱚ ᱛᱟᱨ ᱵᱮᱜᱚᱨ ᱦᱚᱸ ᱟᱨᱦᱚᱸ ᱮᱴᱟᱜ ᱮᱸ ᱢᱩᱱᱰᱟᱹ ᱥᱟᱶ ᱛᱮᱼᱼ ᱠᱟᱢᱟᱨ ᱮᱸ ᱛᱟᱹᱛᱤ ᱥᱟᱱᱟᱢ ᱞᱮᱠᱟᱱ ᱢᱟᱱᱮ ᱦᱚᱲ ᱠᱚ ᱟᱹᱭᱩᱨ ᱞᱮᱱᱟ ᱠᱚ ᱠᱷᱟᱹᱞᱤ ᱥᱟᱱᱛᱟᱲ ᱴᱩᱠᱩᱱ ᱫᱚ ᱵᱟᱝ ᱥᱟᱱᱟᱢ ᱞᱮᱠᱟᱱ ᱟᱹᱭᱩᱨ ᱞᱮᱱᱟ ᱠᱚ ᱢᱟᱱᱮ ᱠᱤᱱᱛᱩ ᱦᱮᱸ
ᱢᱟᱱᱮ ᱚᱱᱟ ᱚᱱᱟ ᱥᱩᱨ ᱥᱩᱯᱩᱨ ᱨᱮ ᱡᱟᱦᱟᱸ ᱛᱤᱱᱟᱹᱜ ᱦᱚᱲ ᱠᱚ ᱛᱟᱦᱮᱸ ᱞᱮᱱᱟ ᱡᱚᱛᱚ ᱩᱱ ᱥᱤᱫᱩ ᱠᱟᱱᱦᱩ ᱠᱤᱱ ᱢᱮᱱᱠᱮᱜᱼᱟ ᱡᱮ ᱦᱩᱞ ᱦᱩᱞ ᱡᱟᱦᱟᱸ ᱠᱤᱱ ᱦᱚᱦᱚ ᱞᱮᱫᱟ ᱵᱟᱝ ᱩᱱ ᱡᱚᱠᱷᱚᱱ ᱥᱟᱱᱟᱢ ᱦᱚᱲ ᱠᱚ ᱦᱮᱡ ᱞᱮᱱᱟ
ᱟᱨ ᱟᱹᱰᱤ ᱚᱠᱛᱚ ᱫᱷᱟᱹᱵᱤᱡ ᱢᱟᱱᱮ
ᱥᱤᱫᱩᱼ ᱠᱟᱹᱱᱦᱩ ᱪᱟᱸᱫᱽ ᱵᱷᱳᱭᱨᱳᱵ ᱯᱷᱩᱞᱩ ᱡᱟᱱᱚ ᱩᱱᱠᱩᱭᱟᱜ ᱟᱹᱭᱩᱨ ᱛᱮ
ᱦᱳ ᱛᱟᱦᱛᱮ ᱟᱨᱦᱚᱸ ᱮᱢᱟᱱ ᱠᱚᱠᱚ ᱛᱟᱦᱮᱸ ᱠᱟᱱᱟ ᱠᱚ
ᱦᱮᱸ
ᱟᱨ ᱢᱟᱱᱮ ᱩᱱᱠᱩ ᱦᱚᱸ ᱢᱟᱱᱮ ᱵᱟᱛᱟᱣ ᱦᱩᱭ ᱞᱮᱱ ᱛᱟᱠᱚᱣᱟ ᱡᱮ ᱮ ᱥᱟᱱᱛᱟᱲ ᱫᱚ ᱢᱟᱱᱮ ᱮᱢᱱᱤ ᱱᱚᱨᱢᱮᱞ ᱦᱚᱲ ᱥᱮ ᱱᱚᱨᱢᱮᱞ ᱥᱟᱫᱷᱟᱨᱚᱱ ᱡᱟᱹᱛᱤ ᱫᱚ ᱵᱟᱛᱟᱣ ᱜᱤᱰᱤ ᱠᱟᱜ ᱡᱟᱹᱛᱤ ᱫᱚ ᱵᱟᱝ ᱠᱟᱱᱟ ᱠᱚ ᱩᱱᱠᱩ ᱦᱚᱸ ᱟᱠᱚᱣᱟᱜ ᱦᱚᱠ ᱟᱹᱭᱫᱟᱹᱨ ᱠᱚ ᱤᱭᱟᱹ ᱫᱟᱲᱮᱭᱟᱜᱼᱟ ᱠᱚ ᱞᱟᱹᱲᱦᱟᱹᱭ ᱠᱟᱛᱮᱜ ᱠᱚ ᱦᱟᱛᱟᱣ ᱫᱟᱲᱮᱭᱟᱜᱼᱟ ᱠᱚ ᱚᱱᱟ ᱛᱮᱜᱮ ᱢᱟᱱᱮ ᱟᱹᱰᱤ ᱜᱟᱱ ᱯᱚᱨᱮᱛᱮᱼᱼ ᱟᱡ ᱦᱚᱸ ᱪᱷᱟᱲ ᱦᱩᱭ ᱞᱮᱱ ᱛᱟᱭᱟ ᱤᱝᱨᱮᱡᱽ ᱥᱚᱨᱠᱟᱨ ᱟᱨ ᱵᱚᱛᱚᱨ ᱞᱮᱱᱟᱭ ᱡᱟᱦᱟᱸ ᱡᱮ ᱱᱩᱠᱩᱣᱟᱜ ᱞᱟᱹᱲᱦᱟᱹᱭ ᱧᱮᱞ ᱠᱟᱛᱮᱜ ᱵᱷᱟᱨᱚᱛ ᱫᱤᱥᱚᱢ ᱨᱮᱭᱟᱜ ᱟᱨᱦᱚᱸ ᱮᱴᱟᱜ ᱡᱟᱭᱜᱟ ᱨᱮ ᱞᱟᱹᱲᱦᱟᱹᱭ ᱵᱟᱠᱚ ᱮᱦᱚᱵ ᱢᱟ ᱚᱱᱟ ᱛᱮᱜᱮ ᱟᱹᱰᱤ ᱨᱚᱠᱚᱢ ᱱᱟᱜ ᱡᱟᱦᱟᱸ ᱠᱚ ᱵᱟᱛᱟᱣ ᱛᱮᱱᱟᱜ ᱠᱚ ᱦᱟᱛᱟᱭ ᱞᱮᱫ ᱟᱭ ᱠᱤᱪᱷᱩ ᱠᱤᱪᱷᱩ ᱡᱟᱭᱜᱟ ᱫᱚ ᱮ ᱠᱷᱟᱡᱽᱱᱟ ᱠᱷᱚᱱᱮ ᱪᱷᱟᱞ ᱞᱮᱜᱟᱭ ᱱᱟᱠᱷᱟᱱ ᱡᱩᱫᱤᱼᱼ ᱚᱱᱠᱟ ᱜᱮ ᱪᱟᱞᱟᱣ ᱠᱚᱜᱼᱟ ᱵᱟᱹᱭ ᱵᱟᱹᱭ ᱛᱮ ᱱᱚᱣᱟ ᱠᱟᱛᱷᱟ ᱠᱚ ᱡᱩᱫᱤ ᱜᱚᱴᱟ ᱵᱷᱟᱨᱚᱛ ᱫᱤᱥᱚᱢ ᱞᱮ ᱯᱟᱥᱱᱟᱣ ᱠᱚᱜᱼᱟ ᱵᱟᱹᱭ ᱵᱟᱹᱭ ᱛᱮ ᱜᱚᱴᱟ ᱵᱷᱟᱨᱚᱛ ᱫᱤᱥᱚᱢ ᱨᱮᱜᱮ ᱮᱸ ᱞᱟᱹᱲᱦᱟᱹᱭ ᱨᱮᱭᱟᱜ ᱢᱟᱱᱮ ᱮᱦᱚᱵ ᱜᱮᱭᱟ ᱠᱚ ᱩᱱᱠᱩ ᱥᱟᱱᱛᱟᱲ ᱧᱮᱞ ᱠᱟᱛᱮᱜ ᱩᱱ ᱥᱚᱢᱚᱭ ᱠᱚ ᱟᱨᱦᱚᱸ ᱮᱴᱟᱜ ᱠᱚ ᱠᱚ ᱧᱮᱞ ᱠᱟᱛᱮᱜ ᱠᱚ ᱵᱩᱡᱷᱟᱹᱣ ᱜᱮᱭᱟ ᱛᱚ ᱡᱮ ᱱᱩᱠᱩ ᱥᱟᱱᱛᱟᱲ ᱠᱚ ᱮᱠᱷᱮᱱᱼᱼ ᱟᱸᱜ ᱥᱟᱨ ᱠᱟᱹᱯᱤ ᱟᱛᱮᱫ ᱜᱮᱠᱚ ᱮᱠᱷᱮᱱ ᱠᱚ ᱞᱟᱹᱲᱦᱟᱹᱭ ᱫᱟᱲᱮᱭᱟᱜ ᱠᱟᱱᱟ ᱢᱟᱱᱮ ᱡᱟᱦᱟᱸ ᱠᱷᱟᱱ ᱟᱵᱚ ᱪᱮᱫᱟᱜ ᱵᱟᱵᱚᱱ ᱞᱟᱹᱲᱦᱟᱹᱭ ᱫᱟᱲᱮᱭᱟᱜᱼᱟ
ᱦᱮᱸ
ᱟᱜᱼᱥᱟᱨ ᱠᱚ ᱯᱤᱭᱟᱛᱮ ᱩᱱᱠᱩ ᱠᱟᱢᱟᱱ ᱵᱚᱱᱫᱷᱩᱠ ᱵᱤᱨᱩᱫᱽ ᱨᱮᱵᱚᱱ ᱞᱟᱹᱲᱦᱟᱹᱭ ᱫᱟ ᱢᱟᱱᱮ ᱟᱹᱰᱤ ᱢᱟᱨᱟᱝ ᱦᱟᱦᱟᱲᱟᱜ ᱵᱚᱛᱚᱨ ᱢᱟᱱᱮ ᱦᱟᱦᱟᱲᱟᱜ ᱧᱚᱜᱟᱜ ᱢᱟᱱᱮ ᱦᱳᱭ ᱦᱳᱭ ᱡᱟᱦᱟᱸ ᱡᱟᱭᱜᱟ ᱨᱮ ᱩᱱᱠᱩ ᱠᱚ ᱵᱮᱵᱚᱦᱟᱨ ᱫᱟᱠᱚ ᱠᱟᱢᱟᱱ ᱠᱚ ᱵᱟᱱᱫᱩᱠ ᱠᱚ ᱟᱨ ᱩᱱᱟᱹᱜ ᱢᱟᱱᱮ ᱟᱹᱰᱤ ᱮᱰᱵᱷᱟᱱᱥ ᱡᱤᱱᱤᱥ ᱚᱱᱟ ᱠᱚᱫᱚ ᱟᱨ ᱚᱱᱟ ᱡᱟᱭᱜᱟ ᱨᱮ ᱟᱸᱜ-ᱥᱟᱨ ᱠᱟᱹᱯᱤ
ᱦᱚᱭ
ᱦᱳᱭ ᱱᱚᱣᱟ ᱠᱚ ᱩᱭᱦᱟᱹᱨ ᱫᱚᱦᱚ ᱞᱟᱹᱠᱛᱤ‌ᱭᱟᱵᱚᱱ ᱠᱟᱱᱟ ᱡᱮ ᱟᱹᱰᱤᱜᱮ
ᱛᱟᱯᱚᱨ ᱚᱱᱛᱮ ᱫᱚ ᱵᱟᱦᱟ ᱥᱚᱦᱚᱨᱟᱭ ᱠᱚᱫᱚ ᱪᱮᱫ ᱞᱮᱠᱟ ᱯᱮ ᱢᱟᱱᱟᱣᱟ
ᱦᱳᱭ ᱵᱟᱦᱟ ᱥᱚᱨᱦᱟᱭ ᱦᱚᱸ ᱮᱸ ᱟᱞᱮ ᱦᱚᱸ ᱚᱱᱠᱟᱜ ᱜᱮ ᱚᱭ ᱛᱚᱨᱟ ᱩ ᱟᱫᱚ ᱠᱤᱪᱷᱩ ᱫᱤᱱ ᱯᱚᱨᱮ ᱠᱷᱟᱱ ᱜᱮ ᱪᱮᱫ ᱠᱚ ᱞᱟᱹᱭᱟ ᱮᱸ ᱮᱸᱻ ᱦᱩᱭᱩᱜ-ᱟ ᱚᱱᱟ ᱥᱟᱜᱮᱱ ᱥᱟᱠᱟᱢ ᱠᱚ ᱥᱟᱜᱮᱱ ᱞᱮᱱᱠᱷᱟᱱ ᱜᱮ ᱮ ᱵᱟᱦᱟ ᱠᱚ ᱦᱩᱭᱩᱜ-ᱟ ᱟᱫᱚ ᱢᱟᱜ ᱢᱚᱬᱮ ᱠᱚ ᱦᱩᱭᱩᱜ-ᱟ ᱟᱨ ᱟᱞᱮᱭᱟᱜ ᱚᱠᱟ ᱞᱮᱠᱟ ᱟᱞᱮ ᱥᱮᱫ ᱫᱚ ᱱᱟᱣᱟ ᱥᱟᱠᱟᱢ ᱠᱚ ᱵᱟᱦᱟ ᱠᱚ ᱵᱟᱦᱟ ᱞᱮᱱᱠᱷᱟᱱ ᱜᱮ ᱟᱫᱚ ᱫᱤᱱ ᱠᱚ ᱴᱷᱤᱠᱟ ᱠᱚ ᱫᱤᱱ ᱴᱷᱤᱠ ᱠᱟᱛᱮ ᱮ ᱛᱟᱨᱯᱚᱨ ᱩᱢ ᱢᱟᱦᱟ ᱩᱢ ᱢᱟᱦᱟ ᱨᱮ ᱮ ᱡᱟᱣᱨᱟᱜ ᱟᱠᱚ ᱡᱟᱣᱨᱟ ᱠᱟᱛᱮᱜ ᱮ ᱠᱟᱹᱴᱤᱡ ᱡᱟᱦᱟᱱᱟᱜ ᱨᱩᱢ ᱰᱟᱠᱟᱣ ᱠᱚ ᱚᱱᱠᱟᱱᱟᱜ ᱡᱟᱦᱱᱟᱜ ᱠᱚ ᱡᱟᱦᱟᱱᱟᱜ ᱠᱚ ᱞᱟᱹᱠᱛᱤ ᱞᱮᱱᱠᱷᱟᱱ ᱵᱚᱸᱜᱟ ᱠᱚᱦᱚᱸ ᱠᱚ ᱞᱟᱹᱭ ᱥᱟᱰᱮᱭᱟᱠᱚ ᱟᱨ ᱪᱟᱞᱟᱣ ᱠᱟᱛᱮᱜ ᱡᱟᱦᱮᱨ ᱠᱚᱠᱚ ᱵᱟᱹᱭᱜᱟ. ᱣ ᱟᱠᱚ ᱥᱟᱹᱲᱤᱢ ᱠᱚᱠᱚ ᱫᱟᱜᱟ ᱫᱟᱵ ᱢᱟᱜ ᱟᱠᱚ ᱛᱟᱯᱚᱨᱮ ᱥᱟᱹᱨᱫᱤ ᱢᱟᱦᱟᱨᱮ ᱱᱟᱭᱠᱮᱭᱟᱜ ᱨᱟᱪᱟ ᱠᱷᱚᱱ ᱪᱟᱞᱟᱜ ᱟᱠᱚ ᱥᱟᱱᱟᱢ ᱠᱚ ᱱᱟᱜ ᱱᱟᱭᱠᱮ ᱭᱟᱜ ᱨᱟᱪᱟᱨᱮ ᱵᱚᱸᱜᱟ ᱠᱚ ᱟᱬᱜᱚᱱ ᱛᱮ ᱪᱟᱞᱟᱜ ᱟᱠᱚ ᱯᱮᱫᱷᱟᱣ ᱠᱚ ᱟᱹᱪᱩᱨᱚᱜ-ᱟ ᱟᱠᱚ ᱵᱚᱸᱜᱟ ᱵᱩᱨᱩ ᱠᱚ ᱥᱟᱨᱟᱣ ᱠᱟᱛᱮᱜ ᱮᱫ ᱟᱫᱚ ᱠᱚ ᱨᱩᱣᱟᱹᱲᱚᱜ-ᱟ ᱠᱚ ᱨᱩᱣᱟᱹᱲ ᱠᱟᱛᱮ ᱱᱟᱭᱠᱮ ᱚᱲᱟᱜ ᱛᱮᱠᱚ ᱨᱩᱣᱟᱹᱲᱟ ᱟᱨ ᱯᱚᱨᱮᱨ ᱫᱤᱱ ᱨᱮᱫᱚ ᱚᱱᱟ ᱵᱟᱥᱠᱮ ᱥᱮ ᱡᱟᱞᱮ ᱢᱟᱦᱟ ᱚᱱᱠᱟ ᱠᱚ ᱢᱟᱱᱟᱣᱟ ᱠᱚ
ᱛᱚ ᱢᱟ ᱴᱷᱤᱠ ᱜᱮᱭᱟ ᱦᱮᱸ ᱫᱚᱥ ᱢᱤᱱᱤᱴ ᱯᱟᱨᱚᱢᱮᱱ ᱛᱟᱞᱟᱝᱟ ᱦᱮᱸ ᱡᱚᱦᱟᱨ ᱜᱮ
ᱟᱪᱪᱷᱟ ᱟᱪᱪᱷᱟ ᱦᱮᱸ ᱦᱮᱸ